ᱦᱮᱸ ᱵᱚᱭᱦᱟ ᱟᱹᱵᱤᱱ ᱢᱟ ᱦᱟᱸᱜ ᱠᱚᱞᱵᱮᱱ ᱠᱚᱞ ᱫᱟᱲᱮᱭᱟᱜ ᱠᱟᱱᱟ ᱟᱹᱞᱤᱧ ᱠᱚ ᱠᱚᱞ ᱞᱟᱜᱟᱣ ᱞᱮᱱᱟ ᱾ ᱦᱳᱭ ᱜᱚᱝᱠᱮ ᱟᱪᱪᱷᱟ ᱾ ᱦᱟᱸ ᱟᱪᱪᱷᱟ ᱟᱪᱪᱷᱟ ᱫᱤᱭᱮ ᱱᱟᱯᱟᱭ ᱵᱟᱲᱟ ᱜᱮᱛᱚ? ᱡᱚᱦᱟᱨ ᱜᱮ ᱾
ᱦᱮᱸ ᱱᱟᱯᱟᱭ ᱜᱮ ᱾
ᱦᱮᱸ ᱟᱫᱚ ᱦᱟᱸ ᱟᱹᱵᱤᱱ ᱵᱟᱨᱟᱭ ᱜᱟᱱ ᱠᱟᱛᱷᱟ ᱞᱟᱝ ᱠᱩᱞᱤ ᱞᱮᱵᱮᱱ ᱜᱮ ᱟᱵᱚ ᱥᱟᱱᱛᱟᱲ ᱥᱚᱢᱟᱡᱽ ᱨᱮᱱᱟᱝ ᱡᱟᱦᱟᱸ ᱦᱟᱸᱰᱤ ᱯᱩᱨᱟᱹᱣᱟ ᱵᱤᱥᱚᱭ ᱫᱤᱜ ᱫᱤᱭᱮ ᱾
ᱦᱮᱸ ᱦᱮᱸ
ᱦᱮᱸ ᱱᱚᱣᱟ ᱠᱚᱫᱚ ᱡᱟᱦᱟᱸ ᱟᱵᱚ ᱦᱟᱺᱰᱤ ᱯᱟᱹᱣᱨᱟᱹ ᱵᱚᱱ ᱛᱤᱠᱤᱭ ᱜᱮᱭᱟ ᱾ ᱱᱚᱣᱟ ᱠᱚᱫᱚ ᱢᱟᱱᱮ ᱵᱮᱥᱵᱚᱱ ᱠᱟᱹᱢᱤᱭᱮᱫᱟ ᱥᱮ ᱵᱟᱹᱲᱤᱡ ᱵᱚᱱ ᱠᱟᱹᱢᱤᱭᱮᱫᱟ ᱟᱵᱮᱱ
ᱱᱚᱣᱟ ᱫᱚ ᱟᱹᱞᱤᱧ ᱞᱤᱧ ᱡᱟᱦᱟᱸ ᱞᱤᱧ ᱵᱩᱡᱽ ᱫᱟ ᱟᱵᱚ ᱢᱤᱫᱴᱮᱱ ᱚᱲᱟᱜ ᱨᱮ ᱦᱟᱺᱰᱤ ᱯᱟᱹᱨᱣᱟᱹ ᱡᱮ ᱱᱚᱜ-ᱚᱭ ᱪᱚᱸᱫᱟ ᱟᱠᱷᱨᱤᱧᱚᱜ ᱠᱟᱱᱟ ᱾ ᱚᱱᱟ ᱫᱚ ᱢᱤᱫ ᱚᱲᱟᱜ ᱠᱷᱮᱛᱨᱮ ᱵᱩᱜᱤᱜ ᱠᱟᱱᱟ ᱾ ᱢᱮᱱᱠᱷᱟᱱ ᱢᱚᱬᱮ ᱚᱲᱟᱜ ᱵᱟᱹᱲᱤᱡᱚᱜ ᱠᱟᱱᱟ ᱾
ᱢᱚᱬᱮ ᱚᱲᱟᱜ ᱵᱟᱹᱲᱤᱡᱚᱜ ᱠᱟᱱᱟ ᱛᱟᱭᱛᱚ ᱾
ᱦᱮᱸ ᱢᱟᱱᱮ ᱪᱮᱫᱟᱜ ᱥᱮ ᱱᱚᱣᱟ ᱱᱤᱝᱠᱟ ᱪᱮᱫᱟᱜ ᱥᱮ ᱱᱚᱣᱟ ᱱᱤᱠᱟᱹᱦᱩᱭᱩᱜ ᱠᱟᱱᱟ ᱾ ᱢᱟᱱᱮ ᱢᱤᱫᱴᱮᱱ ᱚᱲᱟᱜ ᱨᱮ ᱟᱵᱮᱱᱟᱜ ᱯᱚᱭᱥᱟ ᱠᱟᱹᱣᱰᱤ ᱠᱷᱟᱹᱛᱤᱨ ᱛᱮ ᱟᱵᱮᱱ ᱯᱟᱹᱨᱣᱟᱹ ᱵᱚᱱ ᱟᱠᱷᱨᱤᱧ ᱫᱟ ᱾ ᱢᱮᱱᱠᱷᱟᱱ ᱚᱱᱟ ᱞᱟᱹᱭᱛᱮ ᱢᱚᱬᱮ ᱦᱚᱲ ᱠᱚ ᱵᱟᱹᱲᱤᱡᱚᱜ ᱠᱟᱱᱟ ᱾
ᱦᱩᱸ ᱠᱟᱨᱚᱱ ᱚᱸᱰᱮ ᱟᱹᱵᱤᱱ ᱴᱷᱮᱱ ᱧᱩ ᱠᱟᱛᱮᱫ ᱠᱚ ᱥᱮᱱᱚᱜ ᱠᱟᱱᱟ ᱥᱮ ᱜᱷᱩᱨᱟᱹᱣ ᱠᱟᱛᱮᱫ ᱠᱚ ᱥᱮᱱᱚᱜ ᱠᱟᱱᱟ ᱾ ᱫᱤᱭᱮ ᱯᱚᱨᱮ ᱦᱟᱸᱰᱮ ᱟᱫᱚ ᱟᱹᱠᱤᱱᱟᱜ ᱡᱟᱸᱦᱟ ᱥᱚᱝᱥᱟᱨ ᱨᱮ, ᱚᱸᱰᱮ ᱟᱫ ᱠᱟᱹᱴᱤᱡ ᱠᱮᱞᱮᱝᱠᱟᱨᱤ ᱥᱨᱤᱥᱴᱤᱜ ᱠᱟᱱᱟ ᱾
ᱦᱮᱸ ᱟᱫᱚ, ᱟᱞᱤᱧᱟᱜ ᱡᱩᱠᱛᱤ ᱫᱚᱭ ᱢᱮᱱᱟ, ᱚᱱᱟ ᱯᱟᱹᱣᱨᱟᱹ ᱦᱟᱺᱰᱤ ᱠᱚᱫᱚ, ᱠᱤᱨᱤᱧ ᱟᱠᱠᱷᱨᱤᱧ ᱫᱚ ᱮᱠᱟᱞ ᱵᱚᱱᱫᱚ ᱞᱮᱠᱷᱟᱱ ᱵᱷᱟᱞᱤᱜ-ᱟ ᱾ ᱮᱴᱟᱜ ᱠᱤᱪᱷᱩ ᱨᱟᱥᱛᱟ ᱢᱮᱱᱟᱜ ᱟᱠᱟᱫᱟ ᱾ ᱚᱱᱮᱠ ᱠᱤᱪᱷᱩ ᱚᱱᱟᱠᱚ ᱨᱟᱥᱛᱟ ᱛᱟ ᱵᱟᱹᱜᱤ ᱠᱟᱛᱮ, ᱮᱴᱟᱜ ᱠᱤᱪᱷᱩ ᱠᱚᱨᱟᱣ ᱞᱮᱠᱷᱟᱱ ᱠᱷᱩᱵᱮ ᱵᱷᱟᱞᱤᱜᱼᱟ ᱾ ᱟᱵᱮᱱᱟᱜ ᱢᱚᱛᱟᱢᱚᱛ ᱨᱮ ᱪᱮᱫ ᱞᱮᱠᱟ?
ᱦᱮᱸ ᱟᱫᱚ ᱢᱟ ᱧᱮᱞ ᱵᱮᱱ, ᱱᱚᱣᱟ ᱫᱚ ᱦᱟᱸᱜ ᱯᱟᱹᱣᱨᱟᱹ ᱦᱟᱺᱰᱤ ᱟᱹᱠᱷᱨᱤᱧ ᱫᱚ ᱪᱮᱫ ᱱᱚᱣᱟ ᱫᱚ ᱠᱟᱹᱴᱤᱡ ᱢᱟᱱᱮ ᱥᱚᱦᱚᱡᱽ ᱜᱮᱭᱟ, ᱟᱨ ᱦᱟᱸᱜ ᱱᱚᱝᱠᱟ ᱢᱟᱱᱮ, ᱟᱹᱰᱤ ᱢᱟᱱᱮ ᱠᱚᱢ ᱴᱟᱠᱟ ᱛᱮ ᱦᱚ, ᱱᱚᱣᱟ ᱫᱚ ᱢᱟᱱᱮ ᱢᱤᱫᱴᱮ ᱵᱤᱡᱱᱮᱥ ᱞᱮᱠᱟ, ᱢᱤᱫᱴᱮᱱ ᱵᱮᱱ ᱥᱩᱨᱩ ᱫᱟᱲᱮᱭᱟᱜᱼᱟ ᱵᱮᱱ ᱾ ᱟᱨ
ᱦᱮᱸ
ᱮᱴᱟᱜ ᱠᱚ, ᱠᱟᱹᱴᱤᱡ ᱡᱟᱹᱥᱛᱤ ᱜᱟᱱ ᱯᱚᱭᱥᱟ ᱞᱟᱜᱟᱜᱼᱟ ᱾ ᱟᱨ ᱵᱤᱡᱽᱱᱮᱥᱴᱟᱜ ᱦᱚᱸ ᱢᱟᱱᱮ ᱚᱱᱠᱟ, ᱢᱟᱱᱮ ᱵᱟᱝ ᱢᱟᱱᱮ, ᱤᱢᱯᱨᱩᱵᱚᱜᱼᱟ ᱾ ᱟᱨ ᱱᱚᱣᱟ ᱫᱚ ᱢᱚᱱᱮᱵᱮᱱ ᱡᱮ ᱦᱟᱺᱰᱤ ᱫᱚ, ᱯᱨᱟᱭ ᱥᱟᱱᱟᱢ ᱦᱚᱲ ᱠᱚ ᱧᱩᱭᱟᱹ, ᱟᱵᱚ ᱥᱟᱱᱛᱟᱲ ᱛᱷᱮᱠᱮ ᱛᱚ ᱦᱟᱸ ᱦᱮᱞᱳ ᱦᱮᱞᱳ
ᱦᱮᱸ ᱞᱟᱹᱭᱵᱮᱱ
ᱦᱮᱸ ᱟᱫᱚ ᱦᱟᱸᱜ ᱚᱱᱟᱜᱤᱧ ᱞᱟᱹᱭ ᱫᱟ ᱡᱮ, ᱱᱚᱣᱟ ᱫᱚ ᱦᱟᱸᱜ ᱠᱟᱹᱴᱤᱡ ᱥᱚᱴᱠᱷᱟᱴ ᱜᱮ ᱦᱩᱭᱩᱜᱼᱟ ᱾ ᱟᱫᱚ ᱟᱵᱤᱱᱟᱜ ᱢᱚᱛ ᱱᱚᱣᱟ ᱜᱮ ᱵᱮᱥᱴᱚᱜ ᱠᱟᱱᱟ? ᱚᱱᱟ ᱫᱚ ᱮᱠᱟᱞ ᱛᱮᱜᱮ ᱵᱟᱹᱜᱤ ᱦᱩᱭᱜ-ᱟ ᱾ ᱦᱮᱞᱳ ᱦᱞᱳ ᱟᱧᱡᱚᱢ ᱫᱟᱵᱤᱱ ᱦᱮᱞᱳ ᱢᱤᱫᱮᱸ ᱟᱵᱮᱱ ᱧᱮᱞ ᱵᱮᱱ ᱮᱴᱟᱜ ᱠᱳᱱᱚ ᱡᱮᱠᱚᱱᱳ ᱟᱵᱮᱱ ᱧᱮᱞ ᱵᱮᱱ ᱮᱴᱟᱜ ᱠᱳᱱᱳ ᱡᱮ ᱠᱳᱱᱳ‌ ᱵᱤᱡᱽᱱᱮᱥ ᱡᱩᱫᱤ ᱵᱮᱱ ᱠᱷᱩᱞᱟᱹᱣᱟ ᱾ ᱱᱚᱣᱟ ᱯᱟᱹᱣᱨᱟᱹ ᱵᱟᱫᱮ ᱦᱟᱺᱰᱤ ᱵᱟᱸᱫᱮ
ᱦᱮᱸ
ᱛᱚ ᱦᱮᱸ ᱚᱱᱟ ᱠᱚᱨᱮ ᱫᱚ ᱧᱮᱞ ᱵᱮᱱ ᱠᱟᱹᱴᱤᱡ ᱡᱟᱹᱥᱛᱤ ᱜᱮ ᱱᱚᱣᱟ ᱠᱟᱹᱣᱰᱤ ᱠᱚ ᱞᱟᱜᱟᱜᱼᱟ ᱟᱨ ᱱᱚᱣᱟ ᱨᱮᱫᱚ ᱫᱚ ᱩᱱᱟᱹᱜ ᱡᱟᱹᱥᱛᱤ ᱠᱟᱹᱣᱰᱤ ᱦᱚ ᱵᱟᱝ ᱞᱟᱜᱟᱜᱼᱟ ᱟᱵᱚ ᱴᱷᱮᱡ ᱾ ᱟᱨ ᱢᱟᱱᱮ ᱦᱮᱸ ᱱᱚᱣᱟ ᱛᱮᱵᱮᱱ ᱟᱵᱤᱱ ᱫᱚ ᱟᱹᱠᱷᱨᱤᱧᱟᱵᱮᱱ, ᱢᱟᱱᱮ ᱵᱮᱥᱤ ᱫᱤᱱ ᱦᱚᱸ ᱵᱟᱝ ᱞᱟᱜᱟᱣᱵᱮᱱᱟ ᱥᱮ ᱱᱚᱣᱟ ᱡᱮ ᱟᱠᱷᱨᱤᱧ ᱛᱮ ᱥᱮ ᱪᱮᱫᱠᱟ, ᱥᱮ ᱦᱟᱛᱟᱣ ᱛᱮ ᱱᱚᱣᱟ ᱫᱚ ᱱᱟᱯᱟᱭ ᱥᱟᱱᱟᱢ ᱦᱚᱲ ᱜᱮᱠᱚ ᱢᱟᱹᱨ ᱜᱮᱭᱟ ᱠᱚ ᱛᱟᱦᱚᱞᱮ ᱟᱨ ᱱᱚᱣᱟ ᱡᱩᱫᱤ ᱚᱱᱱᱚ ᱠᱳᱱᱳ ᱡᱚᱠᱟᱱ ᱫᱚᱠᱟᱱ ᱥᱟᱵᱠᱟᱜ ᱢᱚᱱᱮ ᱵᱮᱱ ᱮᱠᱡᱟᱢᱯᱮᱞ ᱫᱚᱠᱟᱱ ᱡᱩᱫᱤ ᱵᱮᱱ ᱢᱤᱫᱴᱮᱱ ᱵᱮᱱ ᱠᱷᱩᱞᱟᱹᱣ ᱟᱵᱮᱱ ᱾ ᱫᱚᱠᱟᱱ ᱫᱚ ᱧᱮᱞ ᱵᱮ ᱚᱠᱚᱭ ᱠᱚ ᱦᱟᱛᱟᱣᱟ ᱚ ᱛᱚ ᱱᱚᱣᱟ ᱫᱚ ᱟᱹᱵᱤᱱᱟᱜ ᱞᱚᱥᱴ ᱦᱚᱸ ᱦᱩᱭ ᱫᱟᱲᱮᱭᱟᱜᱼᱟ ᱾ ᱠᱤᱱᱛᱩ ᱱᱚᱣᱟ ᱨᱮᱫᱚ ᱚᱱᱠᱟ ᱫᱚ ᱵᱟᱝ ᱦᱩᱭᱩᱜᱼᱟ ᱾ ᱟᱨ ᱟᱵᱚᱨᱮᱱ ᱡᱟᱸᱦᱟ ᱨᱮᱸᱜᱮᱡ ᱚᱲᱟᱜ ᱦᱚᱲ ᱫᱚ ᱟᱹᱞᱤᱧᱟᱜ ᱟᱥᱟᱠᱚᱨᱤ ᱡᱮ ᱦᱚᱜᱼ ᱱᱟ, ᱯᱟᱹᱣᱟᱹ ᱟᱠᱷᱨᱤᱧ ᱫᱚ ᱢᱟᱱᱮ ᱪᱟᱞᱟᱣ ᱞᱮᱱᱠᱷᱟᱱ ᱫᱚ ᱢᱟᱱᱮ ᱵᱮᱥ ᱠᱚᱜᱼᱟ ᱾ ᱟᱵᱤᱱᱟᱜ ᱫᱚ ᱪᱮᱫ ᱵᱤᱱ ᱞᱟᱹᱭᱪᱚᱭᱮᱫᱟ ᱞᱟᱹᱭᱵᱮᱱ?
ᱟᱫᱚ ᱠᱟᱛᱷᱟ ᱦᱩᱭᱩᱜ ᱠᱟᱱᱟ ᱾ ᱦᱩᱭ ᱫᱚ ᱦᱩᱭᱩᱜ ᱜᱮᱭᱟ ᱢᱮᱱᱠᱷᱟᱱ ᱚᱱᱟ ᱫᱚ, ᱟᱹᱞᱤᱧᱟᱜ ᱡᱩᱠᱛᱤ ᱫᱚ ᱟᱪᱪᱷᱟ ᱫᱚ ᱦᱟᱸᱜ ᱵᱟᱞᱤᱧ ᱠᱩᱥᱤᱭᱟᱜ ᱠᱟᱱᱟ ᱾ ᱪᱮᱫᱟᱜ ᱵᱟᱞᱤᱧ ᱠᱩᱥᱤᱭᱟᱜ ᱠᱟᱱᱟ ᱾ ᱢᱟᱱᱮ ᱟᱵᱮᱱ ᱦᱚᱭᱛᱳ ᱯᱚᱭᱥᱟ ᱵᱤᱱ ᱨᱳᱡᱽᱜᱟᱨᱟ ᱢᱮᱱᱠᱷᱟᱱ, ᱟᱵᱮᱱᱟᱜ ᱴᱷᱤᱠ ᱜᱮ ᱦᱩᱭᱩᱜᱼᱟ ᱾ ᱢᱮᱱᱠᱷᱟᱱ ᱡᱚᱛᱚ ᱦᱚᱲ ᱡᱩᱫᱤ ᱚᱱᱠᱟ ᱵᱮᱱ ᱢᱚᱱᱮᱭᱟ ᱡᱮ ᱱᱚᱣᱟ ᱛᱮ ᱟᱹᱞᱤᱧ ᱞᱤᱧ ᱞᱟᱹᱴᱩ ᱦᱚᱲᱚᱜᱼᱟ ᱢᱮᱱᱠᱷᱟᱱ ᱚᱱᱟ ᱪᱤᱱᱛᱟᱹ ᱵᱷᱟᱵᱽᱱᱟ ᱫᱚ ᱠᱤᱱᱛᱩ ᱢᱟᱱᱮ ᱟᱹᱰᱤ ᱞᱟᱛᱟᱨ ᱥᱮᱫ ᱜᱮ ᱟᱵᱚ ᱥᱟᱱᱛᱟᱲ ᱥᱚᱢᱟᱡᱽ ᱟᱹᱰᱤ ᱞᱟᱛᱟᱨ ᱥᱮᱱ ᱜᱮᱵᱚᱱ ᱪᱟᱞᱟᱜᱼᱟ ᱪᱮᱫᱟᱜ ᱥᱮ ᱟᱵᱚ ᱧᱮᱞ ᱦᱩᱭᱩᱜ ᱠᱟᱱᱟ ᱦᱟᱺᱰᱤ ᱯᱟᱹᱨᱣᱟᱹ ᱠᱚ ᱧᱩᱭᱮᱫᱟ ᱟᱵᱚ ᱥᱟᱱᱛᱟᱲ ᱦᱚᱲᱜᱮ ᱵᱟᱹᱲᱛᱤ
ᱦᱩᱸ ᱟᱨ ᱱᱚᱣᱟ ᱦᱮᱸ ᱟᱸᱡᱚᱢ ᱵᱮᱱ ᱡᱟᱦᱟᱸ ᱡᱟᱦᱟᱸ ᱵᱮᱱ ᱞᱟᱹᱭ ᱠᱮᱫᱟ ᱱᱚᱣᱟ ᱫᱚ ᱧᱮᱞ ᱵᱮᱱ ᱡᱷᱚᱛᱚ ᱠᱤᱪᱷᱩᱱᱟᱜ ᱜᱮ ᱡᱮᱢᱚᱱ ᱢᱤᱫᱴᱮᱡ ᱠᱟᱛᱮ ᱞᱤᱢᱤᱴ ᱢᱮᱱᱟᱜᱼᱟ ᱟᱵᱮᱱ ᱧᱮᱞ ᱵᱮᱱ ᱫᱟᱠᱟ ᱡᱮᱢᱚᱱ ᱵᱮᱱ ᱡᱚᱢᱟᱵᱮᱱ ᱢᱤᱫᱴᱮᱱ ᱞᱤᱢᱤᱴ ᱢᱮᱱᱟᱜᱼᱟ ᱡᱮ ᱟᱵᱮᱱ ᱦᱮᱸ ᱚᱠᱚᱭ ᱥᱮ ᱵᱟᱨ ᱰᱟᱵᱩ ᱥᱮ ᱚᱠᱚᱭ ᱢᱤᱫ ᱰᱟᱵᱩ ᱥᱮ ᱚᱠᱚᱭ ᱯᱮ ᱰᱟᱵᱩ ᱱᱩᱱᱟᱹᱜ ᱜᱮ ᱫᱟᱠᱟ ᱠᱚ ᱡᱚᱢ ᱫᱟᱲᱮᱭᱟᱜᱼᱟ ᱱᱚᱣᱟ ᱨᱮᱱᱟᱜ ᱦᱚᱸ ᱚᱱᱠᱟ ᱢᱤᱫᱴᱮᱱ ᱞᱤᱢᱤᱴ ᱢᱮᱱᱟᱜᱼᱟ ᱮᱸᱲᱮᱠᱷᱟᱱ ᱚᱱᱟ ᱞᱤᱢᱤᱴ ᱛᱮ ᱡᱩᱫᱤ ᱟᱵᱤᱱ ᱵᱮᱱ ᱥᱮᱱᱚᱜ ᱠᱷᱟᱱ ᱾ ᱫᱚ ᱮᱸᱲᱮᱠᱷᱟᱱ ᱫᱚ ᱱᱚᱣᱟ ᱥᱚᱝᱥᱟᱨ ᱨᱮ ᱡᱟᱸᱦᱟ ᱵᱮᱱ ᱞᱟᱹᱭ ᱠᱮᱫᱟ ᱾ ᱡᱮ ᱚᱥᱟᱱᱛᱤ ᱱᱚᱭᱟ ᱫᱚ ᱟᱥᱟ ᱠᱚᱨᱤ ᱵᱟᱝ
ᱚ ᱟᱨ ᱚᱱᱟᱛᱚ ᱞᱤᱢᱤᱴ ᱜᱮᱛᱚ ᱵᱟᱹᱱᱩᱜᱼᱟ ᱚᱱᱟ ᱦᱚᱛᱮᱡ ᱛᱮ ᱥᱚᱢᱚᱥᱥᱟ ᱵᱟᱝᱠᱷᱟᱱ ᱦᱟᱺᱰᱤ ᱟᱹᱷᱨᱤᱧ ᱛᱮᱢᱟ ᱟᱴ ᱟᱹᱰᱤᱜᱟᱱ ᱜᱮ ᱚᱱᱠᱟ ᱯᱚᱭᱥᱟ ᱤᱱᱠᱟᱢ ᱦᱩᱭᱩᱜᱼᱟ ᱢᱤᱫ ᱫᱤᱱ ᱨᱮᱜᱮ ᱟᱵᱮᱱᱟᱜ ᱥᱟᱠᱟᱢ ᱦᱤᱥᱟᱹᱵ ᱞᱮᱠᱷᱟᱱ ᱵᱮᱱ ᱦᱮ ᱦᱤᱥᱟᱹᱵ ᱵᱟᱹᱱᱩᱜᱼᱟ ᱢᱟᱱᱮ ᱡᱟᱦᱟᱸ ᱛᱤᱱᱟᱹᱜ ᱵᱮᱱ ᱫᱟᱜᱼᱟ ᱤᱱᱟᱹᱜ ᱜᱮ ᱯᱚᱭᱥᱟ ᱟᱵᱮᱱᱟᱜ ᱦ
ᱦᱮᱸ ᱚᱱᱟ ᱦᱚᱸ ᱠᱟᱛᱷᱟ ᱠᱟᱱᱟ ᱦᱮᱸ ᱛᱟᱦᱟᱞᱮ ᱦᱮᱸ ᱞᱟᱹᱭ ᱵᱤᱱ
ᱨᱚᱡᱽᱜᱟᱨ ᱫᱚ ᱯᱟᱹᱣᱨᱟᱹ ᱪᱷᱟᱲᱟ ᱫᱚ ᱮᱴᱟᱜ ᱨᱮᱛᱚ ᱵᱟᱹᱱᱩᱜᱼᱟ ᱪᱮᱫ ᱦᱚᱸ ᱢᱮᱱᱠᱷᱟᱱ ᱚᱱᱟᱜᱮ ᱥᱚᱢᱚᱥᱥᱟ ᱫᱚ
ᱮᱴᱟᱜ ᱠᱤᱪᱷᱩ ᱵᱟᱠᱷᱟᱱ ᱤᱱᱠᱟᱢ ᱫᱚ ᱟᱹᱰᱤ ᱡᱳᱨ ᱜᱮ ᱦᱩᱭᱩᱜᱼᱟ ᱯᱟᱹᱣᱨᱟᱹ ᱪᱷᱟᱲᱟ ᱤᱱᱠᱟᱢ ᱵᱟᱹᱱᱩᱜᱼᱟ ᱱᱚᱣᱟ ᱫᱩᱱᱭᱟᱹ ᱵᱟᱝ ᱪᱟᱹᱞᱩᱜ ᱠᱟᱱᱟ
ᱚ ᱟᱫᱚ ᱛᱟᱦᱮᱞᱮ ᱚᱱᱛᱮ ᱜᱮ ᱛᱟᱦᱮᱞᱮ ᱟᱵᱤᱱ ᱥᱮᱫ ᱜᱮ ᱞᱟᱹᱭ ᱵᱮᱱ ᱱᱚᱝᱠᱟ ᱦᱟᱺᱰᱤ ᱯᱟᱹᱣᱨᱟᱹ ᱠᱚᱫᱚ ᱟᱹᱠᱷᱨᱤᱧ ᱠᱚᱫᱚ ᱦᱩᱭᱩᱜ ᱜᱮᱭᱟ ᱥᱮ ᱵᱟᱝ
ᱱᱚᱛᱮ ᱫᱚ ᱦᱟᱺᱰᱤ ᱯᱟᱹᱣᱨᱟᱹ ᱟᱹᱠᱷᱨᱤᱧ ᱫᱚ ᱩᱱᱟᱹᱜ ᱫᱚ ᱢᱤᱫ ᱵᱟᱨᱭᱟ ᱟᱛᱳ ᱨᱮ ᱡᱮᱢᱚᱱ ᱱᱚᱸᱰᱮ ᱟᱹᱞᱤᱧ ᱟᱜ ᱟᱹᱛᱳ ᱨᱮᱜᱮ ᱱᱚᱸᱰᱮ ᱫᱚ ᱮᱠᱟᱞ ᱜᱮ ᱵᱚᱱᱫᱚ ᱜᱮᱭᱟ ᱵᱟᱝ
ᱯᱟᱥᱮ ᱟᱹᱛᱳ ᱨᱮ ᱢᱮᱱᱟᱜ ᱢᱤᱫ ᱵᱟᱨᱭᱟ ᱚᱲᱟᱜ ᱨᱮᱠᱚ ᱯᱟᱹᱣᱨᱟᱹ ᱭᱟᱠᱚ ᱢᱮᱱᱠᱷᱟᱱ ᱟᱹᱰᱤᱜᱟᱱ ᱠᱚ ᱦᱚᱲ ᱠᱚ ᱦᱤᱡᱩᱜᱼᱟ ᱯᱟᱹᱣᱨᱟᱹ ᱠᱚ ᱧᱩ ᱢᱟᱱᱮ ᱯᱟᱹᱣᱨᱟᱹ ᱵᱟᱝ ᱧᱟᱯᱟᱢᱟ ᱰᱮᱞᱤ ᱠᱚ ᱪᱚᱸᱫᱟᱭᱟ ᱛᱟ ᱯᱟᱹᱣᱨᱟᱹ ᱵᱟᱠᱚ ᱧᱟᱢᱟ ᱢᱟᱱᱮ ᱟᱹᱰᱤ ᱜᱟᱱ ᱜᱮ ᱟᱹᱷᱨᱤᱧᱚᱜᱼᱟ
ᱟᱪᱪᱷᱟ ᱟᱪᱪᱷᱟ ᱚᱱᱟ ᱦᱟᱺᱰᱤ ᱯᱟᱹᱣᱨᱟᱹ ᱫᱚ ᱟᱹᱞᱤᱧᱟᱜ ᱢᱮᱱ ᱛᱮᱫᱚ ᱟᱨᱦᱚᱸ ᱧᱮᱞ ᱵᱮᱱ ᱠᱚᱛᱚᱜᱟᱱᱟ ᱦᱟᱴ ᱯᱟᱛᱟ ᱚᱨᱜᱮᱥᱴᱨᱟ ᱡᱟᱛᱨᱟ ᱯᱟᱛᱟ ᱠᱚ ᱤᱫᱤ ᱜᱮᱭᱟ ᱠᱤᱱᱛᱩ ᱟᱞᱤᱧ ᱟᱜ ᱢᱚᱛᱟᱢᱚᱛ ᱫᱚ ᱚᱱᱟ ᱠᱚᱨᱮ ᱫᱚ ᱵᱟᱝ ᱤᱫᱤ ᱠᱟᱛᱮᱫ ᱟᱛᱳ ᱨᱮᱜᱮ ᱴᱩᱠ ᱴᱟᱠ ᱢᱟᱱᱮ ᱟᱹᱷᱨᱤᱧ ᱱᱤᱡᱮᱨᱟᱜ ᱞᱟᱡ ᱪᱟᱞᱟᱣ ᱞᱟᱹᱜᱤᱫ ᱥᱮ ᱱᱩᱱᱟᱹᱜ ᱫᱤᱱ ᱯᱟᱹᱶᱨᱟᱹ ᱟᱹᱷᱨᱤᱧ ᱠᱮᱫᱟ ᱵᱮᱱ ᱫᱤᱭᱮ ᱯᱚᱨᱮ ᱚᱱᱟ ᱯᱚᱨᱮ ᱟᱨᱦᱚᱸ ᱮᱴᱟᱜ ᱠᱤᱪᱷᱩ ᱢᱟᱱᱮ ᱵᱮᱵᱥᱟ ᱵᱮ ᱢᱟᱱᱮ ᱥᱩᱨᱩ ᱠᱮᱫᱟ ᱵᱮᱱ ᱡᱮᱢᱚᱱ ᱫᱚᱠᱟᱱ ᱠᱚ ᱥᱮ ᱪᱮᱫ ᱚᱱᱟ ᱠᱚᱜᱮ ᱟᱹᱞᱤᱧ ᱞᱤᱧ ᱵᱮᱥ ᱢᱚᱱᱮᱭᱟ ᱨᱮᱜᱩᱞᱟᱨ ᱟᱹᱠᱷᱨᱤᱧ ᱫᱚ ᱢᱟᱱᱮ ᱟᱹᱞᱤᱧ ᱦᱚᱸ ᱢᱟᱱᱮ ᱵᱟᱹᱞᱤᱧ ᱥᱟᱯᱚᱴᱟᱜ ᱠᱟᱱᱟ
ᱦᱩᱸ
ᱦᱩᱸ ᱦᱩ ᱦᱩᱸ ᱦᱚ ᱟᱫᱚ ᱟᱹᱵᱤᱱ ᱪᱮᱫ ᱵᱤᱱ ᱞᱟᱹᱭᱟ ᱱᱚᱣᱟ ᱡᱟᱦᱟᱸ ᱟ ᱦᱟᱴ ᱯᱟᱛᱟ ᱥᱮ ᱯᱟᱛᱟ ᱠᱟᱪᱷᱟ ᱦᱟᱺᱰᱤ ᱠᱚ ᱡᱟᱦᱟᱸ ᱠᱚ ᱤᱫᱤ ᱜᱮᱭᱟ ᱦᱟᱺᱰᱤ ᱯᱟᱹᱣᱨᱟᱹ ᱠᱚ ᱚᱱᱟ ᱠᱚᱫᱚ ᱤᱫᱤ ᱫᱚ ᱟᱠᱚᱣᱟᱜ ᱵᱮᱥ ᱜᱮᱛᱟ ᱠᱚᱣᱟ ᱥᱮ ᱱᱚᱣᱟ ᱫᱚ ᱮᱠᱟᱞ ᱛᱮᱜᱮ ᱵᱮᱱᱰ ᱜᱤᱲᱤ ᱠᱟᱜ ᱦᱩᱭᱩᱜᱼᱟ
ᱟᱹᱞᱤᱧᱟᱜ ᱡᱩᱜᱽ ᱡᱩᱜᱤ ᱫᱚ ᱚᱱᱟ ᱵᱚᱱᱫᱚ ᱠᱟᱜ ᱠᱟᱱ ᱴᱷᱤᱠ ᱜᱮᱭᱟ ᱪᱮᱫᱟᱜ ᱥᱮ ᱚᱱᱟ ᱦᱟᱺᱰᱤ ᱯᱟᱹᱨᱣᱟᱹ ᱧᱩ ᱦᱩᱭᱩᱜ ᱠᱟᱱᱟ ᱦᱟᱺᱰᱤ ᱯᱟᱹᱨᱣᱟᱹ ᱧᱩ ᱠᱟᱛᱮᱫ ᱦᱚᱲᱟᱜᱤᱱ ᱠᱷᱚᱥᱚᱜ ᱠᱟᱱᱟ ᱢᱟᱱᱮ ᱚᱠᱚᱭᱟᱜ ᱪᱮᱫ ᱞᱮᱠᱟ ᱦᱚᱲ ᱯᱟᱛᱟ ᱴᱟᱲᱮ ᱥᱮᱛᱟ ᱴᱟᱺᱰᱤ ᱦᱚᱲ ᱠᱚ ᱪᱟᱞᱟᱜᱼᱟ ᱢᱮᱱᱠᱷᱟᱱ ᱚᱠᱚᱭ ᱪᱮᱫ ᱞᱮᱠᱟ ᱛᱟᱦᱮᱱ ᱵᱟᱭ ᱛᱟᱦᱮᱱᱟ ᱨᱚᱲ ᱠᱚᱨᱮᱱᱟᱜ ᱥᱤᱢᱟᱹ ᱥᱟᱹᱲᱮᱨ ᱥᱤᱢᱟᱹ ᱥᱟᱹᱲᱤᱢ ᱠᱚ ᱛᱟᱵᱟ ᱪᱮᱫ ᱪᱚᱝ
ᱦᱩᱸ ᱟᱨᱦᱚ ᱚᱱᱟ ᱟᱵᱳ ᱴᱷᱮᱱ ᱟᱠᱚ ᱥᱩᱫᱩ ᱨᱚᱲᱫᱟ ᱤᱭᱟᱹ ᱠᱚ ᱛᱟᱵ ᱮᱫᱟ ᱥᱤᱢᱟᱹᱱᱟ ᱠᱚ ᱛᱟᱵ ᱮᱫᱟ ᱚᱱᱟ ᱦᱚᱸ ᱵᱟᱝ ᱢᱟᱱᱮ ᱮᱢᱚᱱᱠᱤᱪᱷᱩ ᱠᱚ ᱠᱚᱨᱟᱣ ᱠᱟᱜ ᱠᱟᱱᱟ ᱡᱮ ᱱᱚᱣᱟ ᱫᱚ ᱟᱹᱰᱤ ᱜᱟᱱ ᱢᱟᱱᱮ ᱞᱟᱹᱭ ᱛᱮ ᱢᱤᱫᱴᱮᱱ ᱟ ᱢᱟᱱᱮ ᱞᱟᱛᱟᱨ ᱤᱭᱟᱹᱟᱹ ᱨᱮᱱ ᱢᱟᱱᱮ ᱠᱟᱛᱷᱟ ᱞᱮᱠᱟ ᱵᱩᱡᱩᱜᱚᱜ ᱠᱟᱱᱟ
ᱦᱮᱸ
ᱦᱮᱸ, ᱦᱳᱭ ᱦᱳᱭ ᱚᱱᱟ ᱠᱚᱜᱮ ᱧᱮᱞ ᱵᱟᱲᱟ ᱠᱟᱛᱮ ᱦᱟᱸᱜ ᱱᱚᱣᱟ ᱫᱚ ᱟᱵᱚ ᱡᱟᱦᱟᱸ ᱦᱮᱸ ᱞᱟᱹᱭᱵᱮᱱ
ᱡᱮ ᱚᱱᱟᱠᱚ ᱤᱥᱤᱱ ᱜᱮ ᱵᱟᱹᱲ ᱫᱤᱠ ᱜᱮ ᱧᱮᱞᱚᱜ ᱠᱟᱱᱟ ᱚᱱᱟ ᱠᱚ ᱞᱟᱹᱭ ᱛᱮᱫᱚ ᱡᱮ, ᱯᱟᱹᱣᱨᱟᱹ ᱦᱟᱺᱰᱤ ᱧᱩ ᱯᱟᱛᱟ ᱴᱟᱺᱰᱤ ᱪᱷᱟᱛ ᱞᱟᱛᱟᱨ ᱰᱟᱲᱮ ᱨᱮᱠᱚ ᱟᱹᱷᱨᱤᱧᱟ ᱢᱮᱱᱠᱷᱟᱱ ᱵᱟᱹᱲᱤᱡ ᱜᱮ ᱟᱵᱮᱱ ᱥᱟᱵ ᱠᱟᱢ ᱢᱤᱫᱴᱮᱱ ᱮᱸ, ᱮᱴᱟᱜ ᱨᱩᱣᱟᱹ ᱛᱮ ᱜᱤᱫᱽᱨᱟᱹᱼ ᱯᱤᱫᱽᱨᱟᱹ ᱟᱛᱮᱫ ᱜᱟᱚᱴᱟ ᱵᱮᱱ ᱧᱮᱞ ᱧᱮᱞ ᱪᱟᱞᱟᱣ ᱠᱟᱱᱟ ᱧᱮᱞ ᱵᱮᱱ ᱦᱟᱸᱜ ᱟᱵᱮᱱ ᱥᱟᱢᱟᱝ ᱨᱮ ᱮᱢᱚᱱ ᱠᱟᱛᱷᱟ ᱢᱤᱫ ᱵᱟᱨᱮ ᱠᱚ ᱨᱚᱲᱟ ᱟᱵᱮᱱ ᱦᱟᱸᱜ ᱚᱸᱰᱮ ᱢᱟᱱᱮ ᱩᱱᱠᱩ ᱪᱮᱛᱟᱱ ᱨᱮ ᱨᱚᱲ ᱛᱮᱦᱚᱸ ᱵᱮᱱ ᱢᱚᱨᱚᱱᱚᱜᱼᱟ ᱵᱟᱝ ᱨᱚᱲ ᱛᱮᱦᱚᱸ ᱵᱮᱱ ᱢᱚᱨᱚᱱᱚᱜᱼᱟ ᱚᱱᱠᱟᱱ ᱥᱤᱪᱩᱭᱮᱥᱚᱱ ᱯᱟᱲᱟᱜ-ᱟ ᱢᱤᱫᱴᱮᱱ ᱵᱟᱨᱭᱟ
ᱚᱱᱟ ᱠᱚᱫᱚ ᱡᱩᱫᱤ ᱟᱵᱚᱨᱮᱱ ᱥᱚᱢᱟᱡᱽ ᱨᱮᱱ ᱡᱩᱫᱤ ᱦᱮᱸ ᱡᱩᱫᱤ ᱮᱸᱻ ᱧᱩ ᱵᱟᱲᱟᱭ ᱨᱮᱦᱚᱸ ᱡᱮᱦᱮᱛᱩ ᱢᱟᱱᱮ ᱡᱷᱚᱛᱚ ᱦᱚᱲᱛᱮ ᱡᱷᱚᱛᱚ ᱫᱚ ᱵᱟᱠᱚ ᱥᱚᱢᱟᱱ-ᱟ ᱛᱚ ᱠᱚᱛᱚᱠ ᱦᱚᱲ ᱫᱚ ᱚᱱᱮ ᱨᱟᱹᱥᱠᱟᱹ ᱞᱟᱹᱜᱤᱫ ᱦᱚᱸᱠᱚ ᱧᱩᱭ ᱜᱮᱭᱟ ᱟᱫᱚ ᱚᱱᱟ ᱨᱟᱹᱥ ᱨᱮᱱᱟᱜ ᱨᱟᱹᱥᱠᱟᱹ ᱞᱤᱢᱤᱴ ᱢᱮᱱᱟᱜᱼᱟ ᱟᱫᱚ ᱚᱱᱟᱜᱮ ᱠᱟᱹᱴᱤᱡ ᱵᱩᱡᱽ ᱵᱟᱲᱟ ᱠᱟᱛᱮ ᱜᱮ ᱡᱩᱚᱫᱤ ᱠᱚ ᱧᱩ ᱵᱟᱲᱟ ᱠᱮᱭᱟ ᱮᱲᱮ ᱠᱷᱟᱱ ᱫᱚ ᱱᱟᱯᱟᱭ ᱠᱚᱜ-ᱟ ᱥᱮ ᱪᱮᱫ ᱵᱮᱱ ᱞᱟᱹᱭᱫᱟ
ᱦᱩᱸ ᱵᱟᱝ ᱜᱚ ᱟᱫᱚ ᱟᱹᱞᱤᱧ ᱞᱤᱧ ᱢᱚᱱᱮᱭᱮᱫᱟ ᱡᱮ ᱚᱱᱟ ᱨᱮᱱᱟᱜ ᱫᱚ ᱠᱳᱱᱳ ᱞᱤᱢᱤᱴ ᱵᱟᱹᱱᱩᱜᱼᱟ ᱪᱮᱫ ᱪᱚᱝ ᱟᱵᱮᱱ ᱡᱮᱵᱮᱱ ᱢᱮᱱᱟ ᱵᱟᱨ ᱠᱟᱯ ᱱᱟᱦᱟᱜ ᱞᱤᱧ ᱧᱩᱭᱟ ᱟᱨᱞᱤᱧ ᱛᱷᱤᱨ ᱠᱚᱜᱼᱟ ᱚᱱᱟ ᱪᱮᱫ ᱞᱮᱠᱟᱱ ᱡᱤᱱᱤᱥ ᱠᱟᱱ ᱪᱚᱝ ᱟᱵᱮᱱ ᱡᱚᱛᱚᱠᱷᱚᱱ ᱯᱚᱨᱡᱚᱱᱛᱚ ᱵᱟᱵᱮᱱ ᱵᱮᱛᱟᱲᱚᱜ ᱠᱟᱱ ᱩᱱᱟᱹᱜ ᱦᱟᱹᱵᱤᱡ ᱫᱚᱵᱮᱱ ᱢᱮᱱᱟ ᱟᱨ ᱠᱟᱹᱴᱤᱡ ᱟᱨ ᱠᱟᱹᱴ ᱠᱟᱹᱴᱤᱡ ᱟᱨ ᱠᱟᱹᱴᱤᱡ ᱠᱟᱛᱮᱫ ᱜᱮ ᱦᱟᱸᱜ ᱞᱤᱢᱤᱴ ᱠᱚ ᱠᱚᱨᱚᱥᱚᱜᱼᱟ ᱛᱚᱠᱷᱚᱱ ᱫᱚ ᱦᱟᱸᱜ ᱟᱵᱮᱱ ᱫᱚ ᱮᱠᱫᱚᱢ ᱢᱟᱱᱮ ᱢᱟᱱᱮ ᱪᱮᱫ ᱦᱚᱸᱵᱟᱵᱮᱱ ᱫᱤᱥᱟᱹᱭᱟ ᱟᱨ ᱪᱮᱫ
ᱦᱳᱭ ᱟᱨ ᱡᱟᱦᱟᱸ ᱵᱮᱱ ᱞᱟᱹᱭ ᱠᱮᱫᱟ ᱧᱩ ᱠᱟᱛᱮᱫ ᱚᱱᱠᱟ ᱚᱥᱟᱱᱛᱤ ᱧᱩ ᱛᱮᱫᱚ ᱠᱳᱱᱳ ᱢᱟᱱᱮ ᱵᱟᱝ ᱢᱟᱱᱟᱣᱟ ᱦᱮᱸ ᱟᱵᱮᱱ ᱧᱩ ᱠᱟᱛᱮ ᱦᱩᱸᱥ ᱛᱟᱦᱮᱱ ᱛᱟᱵᱮᱱ ᱢᱟ ᱠᱷᱟᱹᱯᱟᱹᱨᱤ ᱡᱮ ᱱᱚᱠᱟ ᱛᱟᱯᱟᱢ ᱠᱚᱵᱮᱱ ᱞᱟᱜᱟᱜᱼᱟ ᱚᱠᱚᱭ ᱦᱚᱸᱥᱮ
ᱠᱟᱛᱮᱫ ᱡᱮ ᱦᱩᱸᱥ ᱛᱟᱦᱮᱱ ᱛᱟᱭᱟ ᱚᱝᱠᱟᱱ ᱯᱟᱹᱣᱨᱟᱹ ᱡᱮ ᱧᱩ ᱦᱚᱲ ᱛᱤᱥᱜᱮ ᱦᱩᱸᱥ ᱵᱟᱝ ᱛᱟᱦᱮᱱ ᱛᱟᱭᱟ
ᱦᱩᱸ ᱚᱱᱟ ᱢᱟ ᱦᱮᱸ ᱠᱟᱱᱟ ᱠᱤᱱᱛᱩ ᱡᱟᱦᱟᱸ ᱵᱮᱱ ᱞᱟᱹᱭ ᱛᱤᱥ ᱜᱮ ᱵᱟᱝ ᱠᱟᱱᱟ ᱠᱤᱱᱛᱩ ᱱᱚᱣᱟ ᱫᱚ ᱵᱮᱥᱤᱨ ᱠᱷᱮᱛᱨᱮ ᱧᱮᱞ ᱢᱮ ᱢᱤᱫᱥᱚ ᱯᱟᱨᱥᱮᱱ ᱠᱚ ᱧᱩᱭᱟ ᱯᱟᱹᱨᱣᱟᱹ ᱚᱱᱟ ᱢᱚᱫᱽᱫᱷᱮ ᱨᱮ ᱧᱮᱞ ᱟᱵᱮᱱ ᱛᱤᱨᱤᱥ ᱯᱟᱨᱥᱮᱱ ᱫᱚ ᱧᱮᱞ ᱚᱱᱠᱟᱱ ᱦᱚᱲ ᱠᱚ ᱛᱮᱦᱮᱸ ᱢᱟᱱᱮ ᱠᱚ ᱛᱮᱦᱮᱱ ᱜᱮᱭᱟ ᱠᱚ ᱡᱮ ᱱᱚᱝᱠᱟ ᱟᱹᱞᱛᱩ ᱵᱟᱹᱞᱛᱩ ᱵᱟᱠᱚ ᱵᱚᱠᱟᱜᱼᱟ ᱥᱮ ᱠᱷᱟᱹᱯᱟᱹᱨᱤ ᱵᱟᱠᱚ ᱞᱟᱜᱟᱜᱼᱟ ᱦᱮᱸ ᱚᱝᱠᱟᱱ ᱠᱚ ᱦᱚᱲ ᱠᱚ ᱛᱮ ᱛᱮᱦᱮᱱᱟ ᱠᱚ ᱛᱟᱦᱮᱱ ᱜᱮᱭᱟ ᱠᱚ ᱡᱮ ᱥᱮ ᱦᱮᱸ ᱡᱚᱛᱚ ᱠᱚ ᱡᱟᱦᱟᱸ ᱢᱟᱱᱮ ᱦᱚᱲ ᱠᱚ ᱧᱩᱭ ᱜᱮᱭᱟ ᱡᱷᱚᱛᱚ ᱠᱩᱞᱤ ᱦᱚᱲ ᱠᱚ ᱱᱚᱝᱠᱟᱱ ᱜᱮᱭᱟ ᱚᱱᱟ ᱫᱚ ᱵᱟᱝ ᱠᱟᱱᱟ ᱢᱟᱱᱮ ᱵᱷᱟᱞᱮ ᱦᱚᱲ ᱵᱷᱤᱛᱤᱨ ᱨᱮ ᱦᱚᱸ ᱵᱟᱹᱲᱤᱡ ᱦᱚᱲ ᱠᱚ ᱛᱟᱦᱮᱱᱟᱠᱚ ᱟᱨ ᱵᱟᱹᱲᱤᱡ ᱦᱚᱲ ᱵᱷᱤᱛᱤᱨ ᱨᱮ ᱦᱚᱸ ᱵᱷᱟᱞᱤ ᱦᱚᱲ ᱛᱟᱦᱮᱸᱱᱟᱠᱚ
ᱦᱩᱸ ᱛᱚᱵᱮ ᱡᱚᱢ ᱦᱚᱲ ᱨᱮ ᱡᱩᱫᱤ ᱵᱟᱠᱚ ᱛᱟᱦᱮᱱᱟ ᱩᱱᱠᱩ ᱛᱮᱜᱮ ᱛᱚᱠᱚ ᱛᱩᱞ ᱠᱟᱞᱟ ᱜᱚᱫ ᱠᱟᱜᱼᱟ
ᱦᱮᱸ ᱦᱮᱸ ᱚᱱᱟ ᱦᱮᱸ ᱠᱟᱱᱟ, ᱚ
ᱦᱮᱸ ᱡᱟᱦᱟᱸᱴᱮᱜ ᱟᱵᱮᱱ ᱫᱚᱥ ᱡᱚᱱ ᱦᱮᱱᱟᱜ ᱠᱚᱣᱟ ᱚᱸᱰᱮ ᱡᱩᱫᱤ ᱢᱤᱫᱴᱮᱱ ᱢᱟᱛᱟᱞᱮ ᱛᱟᱦᱮᱱ ᱢᱟ ᱵᱟᱥ ᱚᱱᱟ ᱛᱮᱜᱮ ᱠᱟᱹᱯᱷᱤ
ᱦᱩᱸ ᱦᱩᱸ ᱦᱩᱸ, ᱦᱩᱸ ᱚᱱᱟᱜᱮ ᱟᱫᱚ ᱦᱟᱸᱜ ᱟᱵᱚᱨᱮᱱ ᱥᱚᱢᱟᱡᱽ ᱨᱮᱱ ᱱᱚᱝᱠᱟ ᱡᱟᱦᱟᱸ ᱡᱩᱣᱟᱹᱱ ᱡᱩᱣᱟᱹᱱ ᱠᱚᱲᱟ ᱠᱚ ᱵᱟᱠᱚ ᱵᱩᱡᱟ ᱥᱮ ᱟᱫᱚ ᱚᱱᱟᱜᱮ ᱦᱮᱸ ᱧᱩ ᱵᱟᱲᱟ ᱫᱚ ᱦᱟᱸᱜ ᱱᱤᱛᱚᱜ ᱢᱟᱱᱮ
ᱡᱩᱫᱤ
ᱦᱮᱸ ᱞᱟᱹᱭ ᱵᱮᱱ
ᱧᱩ ᱫᱚ ᱧᱩ ᱫᱚ ᱵᱟᱝ ᱚᱱᱟ ᱠᱚᱫᱚ ᱡᱟᱦᱟᱸᱭ ᱧᱩ ᱠᱟᱫᱟ ᱩᱱᱤ ᱫᱚᱭ ᱧᱩᱭ ᱜᱮᱭᱟ ᱚᱱᱟ ᱠᱚ ᱡᱤᱱᱤᱥ ᱫᱚ ᱪᱟᱵᱟ ᱡᱤᱱᱤᱥ ᱫᱚ ᱵᱟᱝ ᱠᱟᱱᱟ ᱥᱮ ᱟᱵᱮᱱ ᱦᱳᱭᱛᱚ ᱵᱟᱵᱮᱱ ᱟᱹᱠᱷᱨᱤᱧᱟ ᱦᱟᱸᱰᱮᱭ ᱧᱟᱢᱟ ᱦᱟᱸᱜ ᱟᱫᱚ ᱤᱧ ᱢᱮᱱᱮᱫ ᱛᱟᱦᱮᱸ ᱱᱤᱭᱟᱹ ᱵᱟᱨ ᱦᱚᱸᱜᱼᱚᱭ ᱯᱟᱛ ᱛᱟ ᱯᱟᱛᱟ ᱴᱟᱬᱤ ᱨᱮ ᱡᱮᱢᱚᱱ ᱟᱵᱮᱱ ᱡᱷᱟᱹᱱᱴᱤ ᱯᱟᱛᱟ ᱵᱮᱱ ᱟᱸᱡᱚᱢ ᱠᱟᱫᱟ
ᱦᱳᱭ ᱦᱳᱭ ᱟᱡᱚᱢ ᱠᱟᱜ ᱜᱮᱭᱟᱞᱮ᱾
ᱚᱸᱰᱮ ᱱᱤᱭᱟᱹ ᱵᱟᱨ ᱥᱚᱢᱯᱩᱨᱱᱚ ᱠᱚ ᱵᱚᱱᱫᱚ ᱟᱠᱟᱫᱟ᱾ ᱱᱩᱠᱩ ᱢᱟ ᱵᱷᱟᱨᱚᱛ ᱡᱟᱠᱟᱛ ᱢᱟᱺᱡᱷᱤ ᱯᱟᱨᱜᱟᱱᱟ ᱟᱨ ᱦᱚ ᱥᱟᱱᱛᱟᱞ ᱥᱚᱢᱟᱡᱽ ᱨᱮᱱ ᱢᱟᱡᱷᱤ ᱵᱟᱵᱟ ᱠᱚ ᱢᱟ ᱤᱭᱟᱹ ᱠᱚ ᱩᱱᱠᱩ, ᱯᱟᱛᱟ ᱴᱟᱺᱬᱤ ᱨᱮ ᱮᱠᱟᱞ ᱠᱚ ᱵᱚᱱᱫᱚ ᱟᱠᱟᱫᱟ ᱱᱤᱭᱟ ᱵᱟᱨ ᱢᱟ ᱵᱟᱟᱠᱚ ᱟᱹᱠᱷᱨᱤᱧ ᱚᱪᱚ ᱟᱠᱟᱫ ᱠᱚᱣᱟ᱾ ᱛᱚᱵᱮ ᱱᱤᱭᱟᱹᱵᱟᱨ ᱟᱹᱞᱤᱧ ᱦᱚᱸ ᱯᱟᱛᱟ ᱴᱟᱰᱤᱞᱤᱧ ᱪᱟᱞᱟᱜ
ᱟᱡᱚᱢ ᱦᱮᱸ ᱞᱟᱹᱭ ᱵᱮᱱ ᱞᱟᱹᱭ ᱵᱮᱱ ᱪᱮᱫ ᱵᱮᱱ ᱞᱟᱹᱭᱮᱛ ᱛᱮ
ᱚ ᱟᱫᱟ ᱱᱤᱭᱟᱹᱵᱟᱨ ᱟᱞᱤᱧ ᱞᱤᱧ ᱪᱟᱞᱟᱣ ᱞᱮᱱᱟ ᱢᱮᱱᱠᱷᱟᱱ ᱟᱹᱰᱤ ᱪᱮᱴᱴᱷᱟ ᱢᱟᱱᱮ ᱥᱟᱱᱛᱤ ᱥᱤᱝᱠᱷᱚᱞᱟ ᱵᱷᱟᱵᱛᱮ ᱯᱟᱛᱟ ᱴᱟᱹᱲᱤ ᱯᱟᱛᱟ ᱛᱟᱵ ᱟᱠᱟᱱᱟ ᱚᱱᱟ ᱞᱟᱦᱟ ᱥᱮᱨᱢᱟ ᱦᱚᱸ ᱚᱱᱠᱟ ᱯᱟᱹᱨᱣᱟᱹ ᱠᱚ ᱟᱹᱠᱷᱨᱤᱧ ᱮᱫ ᱛᱟᱦᱮᱱᱟ ᱢᱮᱱᱠᱷᱟᱱ ᱩᱱ ᱥᱚᱢᱚᱭ ᱫᱚ ᱢᱟᱱᱮ ᱢᱚᱛ ᱢᱟᱛᱟᱞ ᱠᱚ ᱵᱟᱹᱲᱛᱤ ᱠᱟᱱ ᱛᱮ ᱛᱟᱦᱚᱞᱮ ᱠᱷᱟᱱ ᱫᱚ ᱚᱱᱠᱟ ᱮᱴᱠᱮ ᱴᱚᱬᱮ ᱦᱩᱭᱩᱜ ᱠᱟᱱ ᱛᱟᱦᱮᱸᱱᱟ ᱵᱚᱛᱚᱨ ᱵᱚᱛᱚᱨ ᱪᱚᱝ
ᱟᱪᱪᱷᱟ ᱟᱪᱷᱟ ᱟᱪᱷᱟ
ᱯᱟᱥᱮᱡ ᱪᱮᱫ ᱦᱩᱭᱩᱜ ᱪᱮᱫ ᱵᱟᱝ ᱢᱮᱱᱠᱷᱟᱱ ᱱᱤᱭᱟᱹ ᱵᱟᱨ ᱫᱚ ᱟᱹᱰᱤ ᱪᱮᱴᱷᱟ ᱢᱟᱱᱮ ᱯᱟᱛᱟ ᱛᱟᱵ ᱟᱠᱟᱱᱟ᱾
ᱦᱮᱸ ᱟᱫᱚ ᱚᱸᱰᱮ ᱱᱟᱜ ᱯᱟᱛᱟ ᱠᱚ ᱧᱩᱛᱩᱢ ᱠᱚ ᱞᱟᱹᱭ ᱟᱢ ᱟᱸᱚᱢ ᱠᱟᱜ ᱠᱤ ᱤᱭᱟ ᱟᱫᱚ ᱛᱤᱥ ᱠᱚᱛᱮ ᱦᱩᱭᱩᱜᱼᱟ ᱥᱮ ᱦᱩᱭᱱᱟ ᱠᱟᱹᱴᱤᱡ ᱞᱟᱹᱭ ᱞᱮᱠᱷᱟᱱ ᱱᱟᱯ ᱱᱟᱯᱟᱭ ᱠᱚᱜᱼᱟ ᱠᱟᱨᱚᱱ ᱟᱹᱞᱤᱧ ᱦᱚᱞᱤᱧ ᱥᱮᱱ ᱱᱟ ᱵᱟᱲᱟᱭ ᱞᱮᱠᱷᱟᱱ
ᱡᱷᱟᱹᱱᱴᱤ ᱯᱟᱛᱟ ᱫᱚ ᱦᱩᱭᱩᱜᱼᱟ ᱚᱱᱟ ᱡᱳᱥᱴᱤ ᱵᱚᱸᱜᱟ ᱨᱮᱱᱟᱜ ᱪᱷᱟᱵᱽᱵᱤᱥ ᱫᱤᱱ ᱨᱮ᱾
ᱟᱪᱪᱷᱟ ᱟᱪᱷᱟ ᱪᱷᱟ ᱪᱷᱟ ᱪᱷᱟ
ᱡᱳᱥᱴᱤ ᱨᱮᱱᱟᱜ ᱪᱷᱟᱵᱽᱵᱤᱥ ᱫᱤᱱ ᱨᱮ ᱦᱩᱭᱩᱜᱼᱟ, ᱟᱹᱰᱤ ᱴᱨᱮᱹᱱ ᱛᱮ ᱡᱳᱜᱟ ᱡᱳᱜ ᱱᱟ ᱡᱷᱟᱲᱠᱷᱚᱸᱰ ᱠᱷᱚᱡ ᱤᱭᱟᱹ ᱠᱷᱚ ᱟᱹᱰᱤ ᱥᱟᱹᱜᱤᱧ ᱥᱟᱺᱜᱤᱧ ᱠᱷᱚᱱ ᱩᱲᱤᱥᱟ ᱠᱷᱚᱱ ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜᱼᱟ᱾ ᱚᱱ ᱚᱱᱟ ᱯᱟᱹᱣᱨᱟᱹ ᱦᱟᱺᱰᱤ ᱧᱩ ᱠᱷᱟᱹᱛᱤᱨ ᱜᱮᱠᱚ ᱦᱤᱡᱩᱜ ᱠᱟᱱ ᱛᱟᱦᱮᱱᱟ ᱢᱮᱱᱠᱷᱟᱱ ᱱᱤᱭᱟᱹ ᱵᱟᱨ ᱫᱚᱠᱚ ᱵᱚᱱᱫᱚ ᱟᱠᱟᱫ ᱛᱮ ᱵᱩᱫ ᱜᱟ ᱦᱚᱲ ᱦᱚᱸᱠᱚ ᱠᱚᱢ ᱠᱟᱱᱟ᱾
ᱟᱪᱪᱷᱟ ᱟᱪᱷᱟ
ᱦᱮᱸ ᱟᱫᱚ ᱚᱠᱟ ᱴᱟᱜ ᱵᱮᱱ ᱵᱩᱡᱟ ᱵᱷᱟᱹᱞᱤ
ᱚ ᱦᱮᱸ ᱟᱫᱚ ᱟᱸᱡᱚᱢ ᱵᱮᱱ ᱮ ᱯᱚᱨᱚᱵ ᱴᱟᱺᱰᱤ ᱫᱚ ᱥᱮᱱ ᱠᱚᱛᱮ ᱜᱮ ᱱᱚᱝᱠᱟ ᱧᱩ ᱵᱟᱲᱟ ᱞᱟᱹᱜᱤᱫ ᱥᱮᱱᱚᱜ ᱦᱩᱭᱩᱜᱼᱟ ᱚᱱᱟ ᱫᱚ ᱵᱟᱝ ᱠᱟᱱᱟ ᱱᱚᱣᱟ ᱫᱚ ᱢᱮᱫ ᱢᱤᱫ ᱴᱮᱱ ᱢᱟᱱᱮ ᱯᱚᱨᱚᱵᱽ ᱴᱟᱺᱰᱤ ᱫᱚ ᱵᱚᱞᱛᱮ ᱪᱮᱫ ᱠᱟ ᱟᱵᱮᱱ ᱚᱸᱰᱮᱱᱟᱜ ᱧᱮᱞ ᱟᱵᱮᱱ ᱯᱚᱨᱚᱵᱽ ᱠᱚ ᱪᱮᱫ ᱠᱟ ᱚᱸᱰᱮ ᱦᱳᱭᱳᱜ ᱠᱟᱱᱟ ᱠᱟᱹᱢᱤ ᱠᱚ ᱦᱮᱸ ᱚᱱᱟ ᱠᱚ ᱧᱮᱞ ᱜᱮ, ᱢᱟᱱᱮ ᱥᱮᱱᱚᱜ ᱜᱮᱭᱟ ᱠᱚ ᱦᱚᱲ ᱛᱟᱨ ᱢᱚᱫᱷᱮ ᱠᱚ ᱟᱨᱦᱚ ᱠᱚᱛᱚ ᱢᱮᱱᱟᱜ ᱠᱚᱣᱟ ᱥᱩᱫᱷᱩ ᱠᱚ ᱢᱟᱱᱮ ᱧᱩ ᱞᱤᱜᱤ ᱠᱚ ᱥᱮ ᱥᱮᱱᱚᱜ ᱟᱠᱚ ᱦᱟᱺᱰᱤ ᱯᱟᱹᱣᱨᱟᱹ ᱦᱮᱸ ᱚᱱᱠᱟ ᱵᱮᱯ ᱚ
ᱦᱮᱸ ᱢᱟ ᱛᱟᱦᱚᱞᱮ ᱜᱚᱝᱠᱮ ᱟᱹᱰᱤ ᱜᱟᱱ ᱢᱚᱡᱽ ᱢᱚᱡᱽ ᱨᱚᱯᱚᱲ ᱦᱩᱭᱮᱱᱟ ᱛᱟᱦᱚᱞᱮ, ᱦᱮᱸ ᱢᱟ ᱛᱟᱦᱚᱞᱮ ᱤᱱᱠᱟᱹ ᱜᱮ᱾
ᱦᱮᱸ ᱱᱚ ᱚᱭ ᱛᱚ ᱟᱨ ᱠᱟᱴᱤᱡ ᱩᱭᱮᱴ ᱵᱮᱱ ᱟᱨ ᱵᱮᱥᱤ ᱜᱷᱟᱹᱲᱤᱡ ᱫᱚ ᱵᱟᱝ ᱠᱟᱱᱟ ᱟᱨ ᱱᱚ ᱥᱮᱠᱮᱱᱰ ᱠᱷᱟᱱ ᱜᱮ ᱟᱡ ᱛᱮᱜᱮ ᱠᱚᱞ ᱫᱚ ᱠᱟᱴᱟᱜ ᱛᱟᱞᱟᱝᱼᱟ᱾ ᱮᱸᱰᱮ ᱠᱷᱟᱱ ᱫᱚ ᱢᱤᱫ ᱴᱟᱝ ᱟᱞᱟᱝ ᱠᱚᱞ ᱨᱮᱠᱚᱨᱰ ᱢᱟᱱᱮ ᱢᱤᱫ ᱴᱮᱡ ᱡᱟᱦᱟᱸ ᱥᱤᱢᱤᱛᱚ ᱴᱟᱭᱤᱢ ᱨᱮ ᱢᱤᱫᱴᱮᱱ ᱡᱳᱜᱳᱜ ᱛᱟᱞᱟᱝ ᱟ᱾
ᱳ ᱟᱪᱪᱷᱟ ᱟᱪᱪᱷᱟ